ᱦᱳᱭ ᱫᱟᱫᱟ ᱡᱚᱦᱟᱨ ᱜᱮ
ᱦᱮᱸᱻ ᱡᱚᱦᱟᱨ ᱜᱮ
ᱫᱚᱦᱲᱟ ᱛᱮ ᱨᱚᱯᱚᱲ ᱞᱟᱹᱜᱤᱫ ᱟᱹᱰᱤ ᱟᱹᱰᱤ ᱥᱟᱨᱦᱟᱣ᱾
ᱦᱳᱭ ᱦᱳᱭ ᱟᱹᱰᱤ ᱟᱹᱰᱤ ᱥᱟᱨᱦᱟᱣ᱾
ᱟᱨ ᱥᱟᱹᱜᱩᱱ ᱫᱟᱨᱟᱢ ᱦᱚᱸ
ᱦᱳᱭ
ᱤᱧ ᱯᱟᱦᱴᱟ ᱥᱮᱜ ᱠᱷᱚᱡ
ᱟᱹᱰᱤ ᱟᱹᱰᱤ ᱥᱟᱨᱟᱣ
ᱦᱳᱭ ᱛᱟᱦᱟᱞᱮ ᱫᱟᱫᱟ ᱜᱤᱛᱤᱡ ᱡᱤᱨᱟᱹᱣᱱᱟᱢ ᱥᱮ ᱵᱮᱸᱜᱮᱫ ᱜᱮᱭᱟᱢ?
ᱵᱟᱝᱜᱮ ᱱᱚᱜᱼᱚᱭ ᱫᱩᱲᱩᱵ ᱦᱩᱭ ᱠᱟᱱᱟ ᱾
ᱟᱪᱷᱟ-ᱟᱪᱷᱟ ᱟᱫᱚ ᱛᱤᱨᱮᱢ ᱡᱟᱯᱤᱫᱛᱮ ᱦᱟᱸᱜ?
ᱡᱟᱹᱯᱤᱫ ᱫᱚ ᱚᱱᱠᱟ ᱞᱟᱹᱭ ᱞᱮᱠᱷᱟᱱ ᱫᱚ ᱱᱚᱜᱼᱚᱭ ᱛᱚ ᱡᱟᱹᱯᱤᱫ ᱦᱩᱭᱩᱜᱼᱟ ᱦᱟᱸᱜ᱾ ᱚᱠᱛᱚ ᱠᱚᱦᱚᱸ ᱟᱨᱮᱭᱟᱜᱼᱟ ᱟᱨ ᱱᱟᱥᱮᱱᱟᱜ
ᱦᱚᱭ ᱟᱫᱚ ᱟᱞᱮ ᱚᱲᱟᱜ ᱫᱩ ᱚᱲᱟᱜ ᱥᱮᱫ ᱨᱮᱱᱢᱟ ᱦᱚᱲ ᱢᱟᱠᱚ ᱱᱚᱜᱼᱚᱭ ᱱᱤᱛᱚᱜ ᱢᱟᱠᱚ ᱜᱤᱛᱤᱡ ᱡᱤᱨᱟᱹᱣᱮᱱ ᱢᱤᱫ ᱮᱵᱷᱮᱱ ᱠᱚ ᱡᱟᱹᱯᱤᱫ ᱠᱮᱜ-ᱟ ᱦᱟᱸᱜ
ᱦᱚᱭ-ᱦᱚᱭ
ᱟᱫᱚ ᱟᱯᱮᱫ ᱫᱚ ᱚᱲᱟᱜ ᱦᱚᱲ ᱫᱚᱠᱚ ᱡᱟᱹᱯᱤᱫ ᱠᱮᱫᱼᱟ?
ᱦᱚᱭ-ᱦᱚᱭ ᱟᱫᱚ ᱚᱲᱟᱜ ᱦᱚᱲᱫᱚ ᱡᱟᱹᱯᱤᱫ, ᱡᱟᱹᱯᱤᱫ ᱟᱠᱟᱜ ᱟᱠᱚ ᱟᱫᱚ ᱱᱤᱛᱚᱜ ᱫᱚ ᱤᱧ ᱫᱚ ᱱᱚᱛᱮ ᱤᱭᱟᱹ ᱯᱟᱲᱦᱟᱣ ᱠᱚ ᱦᱩᱭᱩᱜ ᱠᱟᱱᱛᱮ ᱛᱟᱦᱚᱞᱮ ᱟᱫᱚ ᱱᱤᱛᱚᱜ ᱫᱚ ᱵᱟᱡᱟᱨ ᱥᱮᱱ ᱨᱮᱜᱮ ᱛᱟᱦᱮᱱ ᱦᱩᱭᱩᱜ ᱠᱟᱱᱟ᱾
ᱟᱪᱷᱟ ᱫᱟᱫᱟ ᱟᱫᱚ ᱟᱢᱫᱚ ᱚᱞᱚᱜ ᱠᱚᱲᱟ ᱦᱚᱭᱥᱮ ᱵᱟᱡᱟᱨ ᱫᱤᱥᱚᱢᱮ ᱨᱮᱢ ᱛᱟᱦᱮᱱᱟ ᱛᱟᱦᱚᱞᱮ ᱡᱟᱹᱱᱤᱡ ᱠᱷᱟᱱᱡ ᱫᱚ ᱟᱢᱫᱚ ᱦᱮᱸ ᱢᱟᱱᱮ ᱵᱩᱫᱽᱫᱷᱤ ᱜᱮᱭᱟ ᱠᱚ ᱫᱚ ᱞᱟᱴᱷᱩ ᱞᱟᱴᱷᱩ ᱾
ᱵᱟᱝᱜᱮ-ᱵᱟᱝᱜᱮ ᱚᱱᱠᱟ ᱫᱚ ᱡᱚᱛᱚ ᱜᱮᱵᱚ ᱥᱚᱢᱟᱱ ᱜᱮᱭᱟ
ᱢᱟ ᱛᱟᱦᱚᱞᱮ ᱞᱟᱹᱭ ᱛᱟᱞᱟᱝ ᱢᱮ ᱟᱢ ᱜᱮ ᱠᱩᱠᱞᱤ ᱠᱚᱫᱚ
ᱟᱫᱚ ᱚᱱᱠᱟ ᱠᱩᱠᱞᱤ ᱞᱟᱹᱭ ᱛᱮᱫᱚ ᱫᱟᱫᱟ ᱟᱢ ᱜᱮ ᱪᱮᱫ ᱠᱚᱢ ᱪᱤᱠᱟᱹᱭᱟ
ᱤᱧ ᱫᱚ ᱦᱟᱸᱜ ᱮᱠᱷᱚᱱ ᱫᱚ ᱚᱲᱟᱜ ᱠᱚᱨᱮ ᱜᱮ ᱚᱞᱚᱜ ᱯᱟᱲᱦᱟᱣᱚᱜ ᱨᱮ ᱵᱟᱹᱜᱤ ᱠᱟᱫᱟ ᱦᱟᱸᱜ ᱟᱫᱚ ᱱᱩᱠᱩ ᱡᱟᱦᱟᱸᱭ ᱩᱱᱠᱩ ᱜᱩᱯᱤ ᱠᱚ ᱦᱩᱭᱩᱜᱼᱟ᱾ ᱩᱱᱠᱩ ᱢᱮᱨᱚᱢ ᱜᱩᱯᱤ ᱠᱤᱢᱵᱟ ᱩᱱᱠᱩ ᱰᱟᱹᱝᱨᱤ ᱜᱩᱯᱤ
ᱦᱚᱭ-ᱦᱚᱭ
ᱦᱚᱭ ᱚᱱᱟ ᱠᱚᱜᱮ ᱠᱟᱹᱢᱤ, ᱠᱟᱹᱢᱤ ᱚᱱᱟ ᱠᱚᱧ ᱜᱩᱯᱤᱭ ᱛᱟᱦᱮᱱᱟ ᱰᱟᱹᱝᱨᱤ ᱜᱩᱯᱤ ᱠᱚᱜᱮ
ᱟᱪᱷᱟ-ᱟᱪᱷᱟ
ᱟᱫᱚ
ᱪᱮᱫ ᱦᱚᱸ ᱵᱟᱝ ᱟᱸᱡᱚᱢᱚᱜ ᱠᱟᱱᱟ
ᱟᱢᱜᱮ ᱞᱟᱹᱭ ᱛᱟᱞᱟᱝ ᱢᱮ ᱪᱮᱫ ᱠᱚ ᱟᱨ ᱪᱮᱠᱟ ᱦᱩᱭᱩᱜᱼᱟ?
ᱦᱤᱲᱟᱹ
ᱪᱮᱫ ᱦᱚᱸ ᱵᱟᱝ ᱟᱸᱡᱚᱢᱚᱜ ᱠᱟᱱᱟ ᱦᱮᱸ ᱫᱟᱫᱟ ᱟᱸᱧᱟᱢᱚᱜ ᱠᱟᱱᱟ
ᱦᱚᱭ-ᱦᱚᱭ ᱟᱸᱡᱚᱢᱚᱜ ᱠᱟᱱᱟ
ᱪᱮᱫ ᱦᱚᱸ ᱵᱟᱝ ᱟᱸᱡᱚᱢᱚᱜ ᱠᱟᱱᱟ ᱦᱮᱞᱚ ᱫᱟᱫᱟ ᱡᱚᱦᱟᱨ ᱜᱮ
ᱦᱮᱸ ᱡᱚᱦᱟᱨ ᱜᱮ
ᱦᱚᱭ ᱠᱟᱛᱷᱟ ᱫᱚ ᱱᱚᱝᱠᱟ ᱠᱟᱱᱟ ᱡᱮ ᱱᱚᱜᱼᱚᱭ ᱡᱮ ᱟᱵᱚ ᱫᱤᱱᱟᱹᱢ-ᱫᱤᱱ ᱚᱲᱟᱜ ᱫᱩᱣᱟᱹᱨ ᱨᱮᱜᱮᱵᱚᱱ ᱛᱟᱦᱮᱱ ᱠᱟᱱᱟ ᱟᱫᱚ ᱥᱮᱛᱟᱜ ᱠᱷᱚᱱ ᱟᱹᱭᱩᱵ ᱫᱷᱟᱹᱵᱤᱡ ᱪᱮᱫ ᱵᱚᱱ ᱪᱮᱠᱟᱹᱭᱟ ᱵᱟᱵᱚᱱ ᱪᱮᱠᱟᱭᱟ? ᱪᱮᱫ ᱦᱚᱸ ᱵᱟᱝ ᱟᱸᱡᱚᱢᱚᱜ ᱠᱟᱱᱟ
ᱦᱚᱭ-ᱦᱚᱭ
ᱚᱱᱟ ᱠᱚᱫᱚ ᱟᱵᱚ ᱛᱮᱜᱮ ᱛᱚ ᱧᱮᱞ ᱡᱚᱜᱟᱣ ᱦᱩᱭᱩᱜ ᱛᱟᱵᱚᱱᱟ ᱟᱫᱚ ᱚᱱᱠᱟ ᱞᱮᱠᱟ ᱜᱮ ᱤᱧ ᱦᱚᱸ ᱥᱮᱛᱟᱜ ᱨᱮ ᱵᱮᱨᱮᱫ ᱠᱟᱛᱮᱫ ᱫᱟᱹᱛᱟᱹᱱᱤ ᱯᱷᱟᱨᱪᱟ ᱠᱟᱛᱮᱫ ᱱᱟᱥᱮᱱᱟᱜ ᱵᱮᱭᱟᱢ ᱠᱚᱧ ᱠᱚᱨᱟᱣ ᱛᱟᱦᱮᱱᱟ ᱫᱟᱹᱲᱟᱜ ᱛᱟᱦᱮᱱᱤᱧ
ᱮᱠᱫᱚᱢ-ᱮᱠᱫᱚᱢ ᱚᱱᱟ ᱫᱚ ᱚᱱᱟ ᱫᱚ ᱫᱚᱨᱠᱟᱨ ᱜᱮᱭᱟ
ᱦᱚᱭ ᱟᱫᱚ ᱥᱮᱛᱟᱜ ᱨᱮ ᱚᱱᱠᱟ ᱜᱮ ᱡᱚᱢᱟᱜ ᱠᱚ ᱡᱚᱢ ᱠᱟᱛᱮᱫ ᱚᱱᱠᱟ ᱠᱟᱹᱢᱤ ᱠᱚ ᱤᱧ ᱦᱚᱸ ᱪᱷᱩᱴᱟᱹᱣ ᱜᱤᱧ ᱛᱟᱦᱮᱸᱱᱟ
ᱦᱚᱭ-ᱦᱚᱭ ᱟᱫᱚ ᱠᱟᱹᱢᱤ ᱛᱚ ᱠᱟᱹᱢᱤ ᱫᱚ ᱞᱟᱜᱟᱜ ᱜᱮᱭᱟ
ᱟᱫᱚ ᱟᱢᱜᱮ ᱫᱟᱫᱟ ᱪᱮᱫ ᱠᱚᱢ ᱪᱮᱠᱟᱭ ᱛᱟᱦᱮᱱᱟ ᱚᱞᱚᱜ ᱯᱟᱲᱦᱟᱜ ᱥᱟᱶ-ᱥᱟᱣᱛᱮ ᱠᱟᱹᱴᱤᱡ ᱞᱟᱹᱭ ᱞᱮᱠᱷᱟᱱ ᱵᱷᱟᱜᱮ ᱠᱚᱜᱼᱟ᱾
ᱚᱞᱚᱜ ᱯᱟᱲᱦᱟᱜ ᱥᱟᱶ-ᱥᱟᱣᱛᱮ ᱱᱤᱛᱚᱜ ᱫᱚ ᱚᱱᱠᱟ ᱫᱚ ᱟᱵᱚ ᱢᱟ ᱪᱟᱥ ᱠᱟᱹᱢᱤ ᱦᱚᱲ ᱚᱲᱚᱜ ᱥᱟᱶ-ᱥᱟᱣᱛᱮ ᱡᱟᱦᱟᱸ ᱛᱤᱥ ᱠᱚᱨᱮ ᱚᱲᱟᱜ ᱠᱚ ᱪᱟᱞᱟᱣ ᱞᱮᱱᱠᱷᱟᱱ ᱫᱚ ᱪᱟᱥ ᱠᱟᱹᱢᱤ ᱨᱮᱦᱚᱸ ᱪᱷᱩᱴᱟᱹᱜ ᱦᱩᱭᱩᱜ ᱜᱮᱭᱟ᱾
ᱟᱢ ᱢᱤᱫ ᱫᱷᱟ ᱞᱟᱹᱭ ᱛᱟᱞᱟᱝ ᱢᱮ ᱫᱟᱫᱟ ᱾
ᱞᱟᱹᱭᱮᱜ ᱤᱧ ᱚᱞᱚᱜ ᱯᱟᱲᱦᱟᱜ ᱥᱟᱶ ᱥᱟᱶᱛᱮ ᱪᱟᱥ ᱠᱟᱹᱢᱤ ᱨᱮᱦᱚᱸ ᱠᱟᱹᱢᱤ ᱠᱟᱹᱢᱤ ᱦᱳᱭᱳᱜ ᱜᱮᱭᱟ ᱚᱲᱟᱜ ᱛᱮᱠᱚ ᱪᱟᱞᱟᱣ ᱞᱮᱱᱠᱷᱟᱱ ᱾
ᱮᱠᱟᱞ ᱚᱞᱚᱜ ᱯᱟᱲᱦᱟᱣ ᱥᱟᱶ ᱥᱟᱶ ᱥᱟᱶᱛᱮ ᱚᱱᱟ ᱠᱚᱦᱚᱸ ᱚᱱᱟ ᱠᱟᱹᱢᱤ ᱠᱚᱫᱚ ᱞᱟᱜᱟᱜ ᱜᱮᱭᱟ ᱥᱮ ᱾ ᱵᱟᱢ ᱠᱟᱹᱢᱤ ᱞᱮᱠᱷᱟᱡ ᱛᱚ ᱪᱤᱠᱟᱹᱛᱮ ᱜᱟᱱᱚᱜ ᱚᱱᱟ ᱫᱚ ᱟᱵᱚᱣᱟᱜ ᱥᱮᱨᱣᱟ ᱨᱮᱭᱟᱜ ᱠᱟᱹᱢᱤ ᱠᱟᱱᱟ ᱪᱟᱥᱵᱟᱥ ᱥᱮ ᱚᱱᱟ ᱚᱠᱛᱚ ᱨᱮᱱᱟᱜ ᱠᱟᱹᱢᱤ ᱠᱚᱫᱚ ᱚᱠᱛᱚ ᱨᱮ ᱜᱮ ᱯᱨᱭᱳᱜᱟᱜ ᱦᱩᱭᱩᱜᱼᱟ ᱾ ᱱᱚᱜᱼᱚᱭ ᱡᱮᱢᱚᱱ ᱫᱟᱜ ᱡᱟᱹᱯ ᱯᱩᱫ ᱮᱠᱷᱚᱱ ᱵᱟᱭ ᱠᱚᱨᱟᱣᱮᱜᱼᱟ ᱾
ᱦᱳᱭ ᱾ ᱟᱫᱚ ᱛᱟᱦᱚᱞᱮ ᱟᱫᱚ ᱱᱤᱛᱚᱜ ᱫᱚ ᱟᱯᱮ ᱥᱮᱱ ᱫᱚ ᱫᱟᱜ ᱡᱟᱹᱲᱤ ᱫᱚ ᱚᱠᱟ ᱞᱮᱠᱟ?
ᱫᱟᱜ ᱡᱟᱹᱲᱤ ᱞᱟᱹᱭ ᱛᱮᱫᱚ ᱧᱩᱛᱩᱢ ᱨᱮᱜᱮ ᱫᱟᱜ ᱡᱟᱹᱲᱤ ᱾ ᱢᱮᱱᱠᱷᱟᱱ ᱫᱟᱜ ᱡᱟᱹᱲᱤ ᱜᱮᱛᱚ ᱵᱟᱭ ᱫᱟᱜ ᱡᱟᱹᱲᱤᱭᱮᱫ ᱱᱚᱜᱼᱚᱭ ᱠᱮᱱᱳ ᱟᱢᱵᱟᱵᱚᱛᱤ ᱠᱚᱨᱮ ᱫᱟᱜ ᱡᱟᱹᱲᱤ ᱟᱠᱟᱜᱼᱟ ᱟᱫᱚ ᱚᱱᱟ ᱛᱮᱜᱮ ᱦᱟᱸᱜ ᱞᱮ ᱪᱟᱨᱟ ᱠᱚᱫᱚ ᱞᱮ ᱜᱤᱰᱤ ᱠᱟᱫᱟ ᱾ ᱟᱫᱚ ᱫᱟᱜ ᱜᱮ ᱵᱟᱝ ᱫᱟᱜ ᱠᱷᱟᱹᱛᱤᱨ ᱛᱮ ᱦᱟᱨᱟ ᱦᱚᱸ ᱵᱟᱝ ᱦᱟᱨᱟᱜ ᱠᱟᱱᱟ ᱛᱚᱞᱟ ᱠᱚᱫᱚ ᱦᱟᱸᱜ ᱾ ᱟᱫᱚ ᱟᱯᱮ ᱥᱮᱫ ᱜᱮ ᱚᱠᱟ ᱞᱮᱠᱟ?
ᱟᱞᱮ ᱥᱮᱱ ᱦᱚᱸ ᱚᱱᱠᱟᱜᱮ ᱫᱟᱜ ᱡᱟᱹᱲᱤ ᱟᱱᱟᱴ ᱠᱷᱟᱹᱛᱤᱨ ᱛᱮ ᱚᱱᱠᱟ ᱤᱭᱟᱹ ᱠᱚᱦᱚᱸ ᱜᱤᱰᱤ ᱵᱟᱝ ᱦᱩᱭ ᱟᱠᱟᱱᱟ ᱾
ᱟᱨ ᱛᱚᱞᱟ ᱠᱚᱫᱚ ᱦᱟᱨᱟᱭᱮᱱᱟ ᱥᱮ ᱟᱹᱣᱨᱤ ᱦᱟᱨᱟᱜᱼᱟ?
ᱵᱟᱝ ᱜᱮ ᱫᱟᱫᱟ ᱩᱱᱟᱹᱜ ᱜᱟᱱ ᱫᱚ ᱜᱤᱰᱤ ᱦᱚᱸ ᱵᱟᱝ ᱦᱩᱭ ᱟᱠᱟᱱᱟ ᱫᱟᱜ ᱡᱟᱹᱲᱤ ᱵᱟᱝ ᱠᱷᱟᱹᱛᱤᱨ ᱛᱮ ᱾
ᱟᱫᱚ ᱟᱯᱮ ᱫᱚ ᱢᱤᱫ ᱫᱷᱟᱣ ᱜᱮᱯᱮ ᱪᱟᱥᱟ ᱥᱮ ᱚᱸ ᱫᱚᱦᱚᱲᱟ ᱫᱚᱦᱚᱲᱟ ᱯᱮ ᱪᱟᱥᱟ?
ᱵᱟᱝ ᱜᱮ ᱫᱟᱜ ᱡᱟᱹᱲᱤ ᱫᱟᱜ ᱨᱮᱱᱟᱜ ᱟᱹᱰᱤ ᱡᱳᱨ ᱟᱱᱟᱴ ᱠᱷᱟᱹᱛᱤᱨ ᱛᱮ ᱚᱱᱠᱟ ᱪᱟᱥ ᱫᱚ ᱢᱤᱫ ᱫᱷᱟᱣ ᱜᱮ ᱾
ᱟᱫᱚ ᱫᱟᱫᱟ ᱟᱯᱮ ᱫᱚ ᱱᱟᱹᱭ ᱫᱷᱟᱨ ᱦᱚᱲ ᱫᱚ ᱵᱟᱝ ᱠᱟᱱ ᱛᱟᱯᱮ?
ᱪᱮᱫ ᱠᱟ?
ᱱᱟᱹᱭ ᱱᱟᱹᱭ ᱠᱚ ᱵᱟᱹᱱᱩᱜ ᱛᱟᱯᱮᱭᱟ ᱟᱯᱮ ᱥᱮᱫ ᱫᱚ ᱱᱟᱹᱭ ᱠᱤᱝᱵᱟ ᱱᱚᱜᱼᱚᱭ ᱰᱮᱢ ᱠᱚ? ᱰᱮᱢ ᱨᱮᱭᱟᱜ ᱫᱟᱜ ᱛᱮ ᱠᱮᱱᱮᱞ ᱛᱮ ᱠᱚ ᱛᱮ ᱠᱚ ᱟᱹᱰᱤ ᱥᱟᱺᱜᱤᱧ ᱠᱚ ᱯᱟᱥᱱᱟᱣ ᱛᱟᱦᱮᱸ ᱚᱱᱟ ᱠᱚᱫᱚ ᱵᱟᱯᱮ ᱧᱟᱢᱟ ᱟᱯᱮ ᱫᱚ?
ᱵᱟᱝ ᱵᱟᱝ ᱚᱱᱟ ᱠᱚᱨᱮᱱᱟᱜ ᱥᱩᱵᱤᱫᱷᱟ ᱫᱚ ᱵᱟᱹᱱᱩᱜᱼᱟ ᱾
ᱟᱞᱮ ᱥᱮᱫ ᱫᱚ ᱫᱟᱫᱟ ᱚᱱᱠᱟ ᱫᱟᱜ ᱫᱚ ᱵᱚᱞᱛᱮ ᱥᱟᱨᱟ ᱵᱚᱪᱷᱚᱨ ᱫᱚ ᱱᱟᱹᱭ ᱨᱮ ᱫᱚ ᱵᱟᱝ ᱛᱟᱦᱮᱸᱱᱟ ᱥᱮ, ᱟᱫᱚ ᱚᱝᱠᱟ ᱫᱟᱜ ᱮᱢᱟᱱ ᱞᱮᱠᱷᱟᱡ ᱫᱚ ᱥᱮᱱᱟᱜ ᱜᱟᱰᱟ ᱠᱚ ᱞᱟᱹᱭᱟ ᱾ ᱜᱟᱰᱟ ᱨᱮ ᱟᱹᱛᱩ ᱵᱟᱹᱲᱛᱤᱜᱼᱟ, ᱟᱫᱚ ᱚᱱᱟ ᱠᱚᱛᱮ ᱜᱮ ᱥᱚᱢᱵᱷᱟᱣ ᱞᱮᱱᱠᱷᱟᱱ ᱥᱮᱞᱮ ᱛᱚᱞ ᱠᱟᱜ ᱛᱮ ᱚᱱᱟ ᱛᱮᱜᱮ ᱪᱟᱥ ᱵᱟᱥ ᱫᱚ ᱢᱚᱴᱟ ᱢᱩᱴᱤ ᱦᱩᱭᱩᱜ ᱛᱟᱦᱮᱸᱱᱟ ᱾ ᱩᱛᱩ ᱠᱚᱫᱚ ᱚᱱᱟ ᱚᱱᱟ ᱫᱟᱜ ᱛᱮᱜᱮ ᱞᱮ ᱪᱟᱥ ᱛᱟᱦᱮᱱᱟ ᱵᱟᱲᱛᱤ ᱡᱚᱢ ᱞᱟᱹᱜᱤᱫ ᱾ ᱟᱹᱠᱷᱨᱤᱧ ᱠᱚᱫᱚ ᱵᱟᱞᱮ ᱟᱠᱷᱨᱤᱧᱟ ᱾
ᱟᱪᱪᱷᱟ, ᱛᱟᱦᱚᱞᱮ ᱚᱱᱠᱟ ᱪᱮᱫ ᱠᱚᱯᱮ ᱪᱟᱥ ᱜᱮᱭᱟ?
ᱦᱳᱭ ᱚᱱᱟ ᱩᱛᱩ ᱵᱚᱞᱛᱮ ᱫᱚ ᱚᱱᱟ ᱵᱮᱸᱜᱟᱲ, ᱵᱞᱟᱹᱛᱤ, ᱠᱚᱯᱷᱤ ᱥᱟᱶᱛᱮ ᱵᱷᱨᱵᱩᱴᱤ ᱟᱹᱞᱩ ᱠᱚᱞᱮ ᱪᱟᱥ ᱛᱟᱦᱮᱱᱟ ᱤᱱᱟᱹ ᱠᱚᱜᱮ ᱟᱞᱮ ᱢᱟᱱᱮ ᱡᱚᱢ ᱵᱟᱠᱷᱨᱟ ᱛᱮᱜᱮ ᱾
ᱚ ᱾
ᱟᱫᱚ ᱟᱯᱮ ᱫᱚ ᱫᱟᱫᱟ ᱪᱟᱥ ᱵᱟᱥ ᱫᱚ ᱢᱟᱱᱮ ᱚᱱᱠᱟᱱᱟᱜ ᱥᱚᱵᱽᱡᱤ ᱠᱚᱫᱚ ᱯᱮ ᱪᱟᱥ ᱛᱟᱦᱮᱱᱟ ᱥᱮ ᱵᱟᱝ?
ᱦᱳᱭ ᱦᱳᱭ ᱚᱱᱠᱟ ᱜᱮ ᱟᱯᱮ ᱞᱮᱠᱟ ᱜᱮ ᱚᱱᱠᱟ ᱟᱹᱰᱤ ᱫᱚ ᱵᱟᱝ ᱚᱲᱟᱜ ᱨᱮ ᱡᱚᱢ ᱞᱮᱠᱟ ᱾
ᱦᱳᱭ ᱟᱫᱚ ᱦᱩᱸ, ᱠᱟᱛᱷᱟ ᱫᱚ ᱱᱚᱝᱠᱟ ᱠᱟᱱᱟ ᱡᱮ ᱱᱚᱜᱼᱚᱭ ᱪᱟᱥ ᱵᱟᱥ ᱫᱚ ᱟᱵᱚᱣᱟᱜ ᱠᱟᱱ ᱜᱮᱭᱟ ᱥᱮ ᱟᱫᱚ ᱫᱟᱜ ᱡᱟᱹᱲᱤ ᱛᱚ ᱱᱚᱜᱼᱚᱭ ᱵᱟᱝ ᱦᱩᱭᱩᱜ ᱠᱟᱱᱟ ᱟᱫᱚ ᱚᱱᱟ ᱤᱫᱤ ᱠᱟᱛᱮ ᱜᱮ ᱠᱟᱹᱴᱤᱡ ᱞᱟᱹᱭ ᱞᱮᱠᱷᱟᱱ ᱵᱷᱟᱜᱤᱜᱼᱟ ᱪᱮᱫᱟᱜ ᱵᱟᱝ ᱦᱩᱭᱩᱜ ᱠᱟᱱᱟ?
ᱟᱨ ᱫᱟᱫᱟ ᱚᱱᱠᱟ ᱞᱟᱹᱭ ᱞᱮᱠᱷᱟᱱ ᱫᱚ ᱱᱤᱛᱚᱜ ᱫᱚ ᱫᱟᱜ ᱡᱟᱹᱲᱤ ᱛᱚ ᱱᱤᱛᱚᱜ ᱫᱚ ᱟᱵᱚ ᱱᱤᱛᱟᱨ ᱫᱚ ᱠᱚᱞ ᱠᱟᱹᱨᱠᱷᱟᱱᱟ ᱠᱚ ᱟᱨ ᱜᱟᱹᱰᱤ ᱠᱚ ᱟᱹᱰᱤ ᱡᱟᱹᱥᱛ ᱠᱟᱱᱟ ᱚᱱᱟ ᱠᱷᱟᱹᱛᱤᱨ ᱛᱮ ᱤᱭᱟᱹ ᱢᱤᱫᱴᱟᱝ ᱤᱯᱷᱮᱠᱴ ᱯᱟᱲᱟᱜ ᱠᱟᱱᱟ ᱚᱱᱟ ᱠᱷᱟᱹᱛᱤᱨ ᱛᱮ ᱫᱟᱜ ᱡᱟᱹᱲᱤ ᱨᱮᱱᱟᱜ ᱦᱚᱸ ᱚᱱᱠᱟ ᱞᱟᱦᱟ ᱞᱮᱠᱟ ᱫᱚ ᱵᱟᱝ ᱦᱩᱭᱩᱜ ᱠᱟᱱᱟ ᱾
ᱦᱳᱭ ᱦᱳᱭ ᱮᱠᱫᱚᱢ ᱫᱟᱢᱟᱱ ᱠᱟᱛᱷᱟ ᱠᱟᱱ ᱜᱮᱭᱟ ᱱᱚᱣᱟ ᱫᱚ ᱾ ᱟᱨ ᱚᱱᱟ ᱥᱟᱶ ᱛᱮᱦᱚᱸ ᱟᱨ ᱢᱤᱫ ᱵᱟᱨ ᱠᱟᱛᱷᱟ ᱞᱟᱹᱭ ᱞᱮᱠᱷᱟᱱ ᱵᱷᱟᱜᱮ ᱠᱚᱜᱼᱟ᱾
ᱟᱫᱚ ᱚᱱᱠᱟ ᱞᱟᱹᱭ ᱞᱮᱠᱷᱟᱱ ᱫᱚ ᱞᱟᱹᱭ ᱞᱮᱠᱷᱟᱱ ᱢᱟ ᱟᱹᱰᱤ ᱜᱮ ᱢᱮᱱᱟᱜᱼᱟ ᱢᱮᱱᱠᱷᱟᱱ ᱚᱱᱠᱟ ᱫᱚ ᱫᱟᱜ ᱡ ᱟᱹᱲᱤ ᱫᱚ ᱟᱹᱰᱤᱞᱮᱠᱟᱱ ᱤᱭᱟᱹ ᱠᱷᱟᱹᱛᱤᱨ ᱛᱮ ᱱᱤᱛᱚᱜ ᱫᱚ ᱵᱟᱝ ᱦᱩᱭᱩᱜ ᱠᱟᱱᱟ ᱾ ᱞᱟᱹᱭ ᱞᱮᱠᱷᱟᱱ ᱦᱚᱸ ᱚᱱᱟ ᱟᱵᱚ ᱜᱟᱹᱰᱤ ᱢᱚᱴᱚᱨ ᱠᱚ ᱟᱹᱰᱤ ᱱᱤᱛᱚᱜ ᱫᱚ ᱟᱹᱰᱤ ᱤᱭᱟᱹᱣᱟ ᱟᱹᱰᱤ ᱞᱮᱠᱟᱱᱟᱜ ᱤᱭᱟᱹ ᱛᱩᱫᱩᱜ ᱠᱟᱱᱟ
ᱦᱳᱭ ᱦᱳᱭ ᱟᱫᱚ ᱠᱟᱛᱷᱟ ᱫᱚ ᱱᱚᱝᱠᱟ ᱱᱚᱜᱼᱚᱭ ᱡᱮ ᱤᱧᱟᱹᱜ ᱠᱟᱛᱷᱟ ᱞᱮᱠᱟᱛᱮ ᱱᱚᱜᱼᱚᱭ ᱡᱮ ᱥᱮᱫᱟᱭ ᱫᱚ ᱵᱤᱨ ᱵᱩᱨᱩ ᱟᱹᱰᱤ ᱡᱟᱹᱥᱛᱤ ᱛᱟᱦᱮᱸ ᱠᱟᱱᱟ ᱥᱮ
ᱦᱳᱭ ᱦᱳᱭ
ᱟᱫᱚ ᱚᱱᱟ ᱠᱚ ᱮᱠᱷᱚᱱ ᱫᱚ ᱦᱟᱸᱜ ᱪᱟᱵᱟᱣ ᱠᱟᱱᱟ ᱥᱮᱫᱟᱭ ᱫᱚ ᱚᱠᱛᱚ ᱱᱟᱹᱯᱤᱛ ᱮ ᱫᱟᱜ ᱡᱟᱹᱲᱤᱭᱮᱫ ᱛᱟᱦᱮᱱᱟ ᱾ ᱱᱚᱜᱼᱚᱭ ᱵᱤᱨ ᱵᱩᱨᱩ ᱠᱚ ᱛᱟᱦᱮᱸ ᱠᱟᱱ ᱠᱷᱟᱹᱛᱤᱨ ᱟᱫᱚ ᱱᱮᱛᱟᱨ ᱫᱚ ᱮᱱᱠᱷᱟᱱ ᱫᱟᱨᱮ ᱫᱚᱠᱚ ᱢᱟᱜ ᱪᱟᱵᱟᱣ ᱠᱟᱜᱼᱟ ᱯᱨᱟᱭ ᱜᱮ ᱟᱞᱮ ᱥᱮᱜ ᱦᱚᱸ ᱮᱠᱷᱚᱱ ᱫᱚ ᱵᱤᱨ ᱵᱩᱨᱩ ᱨᱮ ᱚᱱᱠᱟ ᱞᱮᱠᱟ ᱵᱟᱹᱱᱩᱜ ᱠᱟᱫᱟ ᱾ ᱡᱟᱦᱟᱸ ᱠᱚ ᱵᱤᱨ ᱛᱟᱦᱮᱸ ᱠᱟᱱᱟ ᱚᱱᱟ ᱠᱚᱨᱮ ᱠᱷᱚᱱ ᱢᱮᱱᱟᱜ ᱛᱮ ᱞᱟᱹᱴᱩ ᱞᱟᱹᱴᱩ ᱚᱲᱟᱜ ᱫᱩᱣᱟᱹᱨ ᱠᱚ ᱵᱮᱱᱟᱣ ᱟᱠᱟᱫᱼᱟ ᱾
ᱦᱩ ᱦᱩ᱾
ᱚᱱᱟ ᱥᱟᱶᱛᱮ ᱱᱚᱜ-ᱚᱭ ᱡᱮ ᱠᱟᱹᱨᱜᱚᱞ ᱠᱚ ᱵᱮᱱᱟᱣ ᱠᱟᱫᱟ ᱚᱱᱟ ᱨᱮᱱᱟᱜ ᱡᱟᱦᱟᱸ ᱵᱟᱹᱲᱤᱡᱽ ᱡᱤᱱᱤᱥ ᱠᱚ ᱡᱮᱞᱮᱠᱟ ᱫᱩᱸᱦᱟᱹ ᱠᱤᱝᱵᱟ ᱱᱚᱜ-ᱚᱭ ᱵᱟᱹᱲᱤᱡᱽ ᱫᱟᱜ ᱚᱱᱟ ᱫᱚ ᱮᱠᱷᱮᱱ ᱱᱟᱹᱭ ᱨᱮᱠᱚ ᱟᱲᱟᱜ ᱠᱟᱜ ᱠᱟᱱᱟ᱾ ᱟᱫᱚ ᱚᱱᱟ ᱥᱟᱶ ᱛᱮᱦᱚᱸ ᱱᱚᱜᱼᱚᱭ ᱫᱩᱸᱦᱟᱹ ᱠᱚ ᱥᱮ ᱫᱩᱣᱟᱹ ᱠᱚ ᱥᱮ ᱨᱤᱢᱤᱞ ᱨᱮ ᱪᱟᱞᱟᱜ ᱠᱟᱱᱟ᱾ ᱚᱱᱟ ᱠᱷᱟᱹᱛᱤᱨ ᱨᱤᱢᱤᱞ ᱦᱚᱸ ᱵᱟᱹᱲᱤᱡᱚᱜ ᱠᱟᱱᱟ ᱥᱟᱶᱛᱮ ᱫᱟᱨᱮ ᱵᱟᱝ ᱵᱟᱹᱱᱩᱜ ᱛᱮᱜᱮ ᱮᱠᱷᱚᱱ ᱫᱚ ᱯᱨᱟᱭ ᱫᱟᱜ ᱡᱟᱹᱲᱤ ᱜᱮ ᱨᱤᱛᱩ ᱜᱮ ᱦᱟᱱᱛᱮ ᱱᱟᱛᱮ ᱠᱟᱱᱟ ᱥᱮᱫᱟᱭ ᱫᱚ ᱡᱮᱢᱚᱱ ᱱᱚᱜ-ᱚᱭ ᱫᱟᱨᱮ ᱱᱟᱹᱲᱤ ᱛᱟᱦᱮᱸ ᱠᱟᱱᱟ᱾ ᱱᱟᱯᱟᱭ ᱥᱟ-ᱤᱡ ᱮ ᱫᱟᱭ᱾ ᱛᱟᱦᱮᱱᱟ ᱟᱫᱚ ᱮᱠᱷᱚᱱ ᱫᱚ ᱚᱲᱟᱜ ᱫᱩᱣᱟᱹᱨ ᱥᱮ ᱢᱟᱹᱱᱢᱤ ᱠᱚ ᱵᱟᱹᱲᱛᱤ ᱟᱠᱟᱱᱟ ᱚᱱᱟ ᱛᱟᱦᱮᱸᱱ ᱴᱷᱟᱶ ᱠᱚᱦᱚᱸ ᱮᱠᱷᱚᱱ ᱫᱚ ᱵᱟᱹᱭ ᱵᱟᱹᱭ ᱛᱮ ᱠᱚᱢᱚᱜ ᱠᱟᱱ ᱛᱟᱵᱚᱱᱟ ᱛᱚ᱾
ᱦᱳᱭ,
ᱟᱫᱚ ᱚᱱᱟ ᱠᱷᱟᱹᱛᱤᱨ ᱜᱮ ᱱᱚᱜᱼᱚᱭ ᱫᱟᱨᱮ ᱱᱟᱹᱲᱤ ᱠᱚ ᱢᱟᱜ ᱪᱟᱵᱟᱭᱮᱫ-ᱟ᱾
ᱦᱩᱸ ᱦᱩᱸ
ᱪᱟᱵᱟ ᱞᱮᱠᱷᱟᱱ ᱱᱚᱜ-ᱚᱭ ᱡᱮ ᱱᱚᱜ-ᱚᱭ ᱚᱨᱥᱚᱝ ᱠᱚ ᱯᱟᱲᱟᱜ ᱠᱟᱱᱟ ᱟᱵᱚ ᱪᱮᱛᱟᱱ ᱨᱮ ᱚᱠᱛᱚ ᱱᱟᱹᱯᱤᱛ ᱵᱟᱭ ᱫᱟᱜ ᱡᱟᱹᱲᱤᱭ-ᱟ᱾ ᱚᱱᱟ ᱚᱱᱟᱜᱮ ᱦᱩᱭᱩᱜ ᱚᱱᱟ ᱤᱧᱟᱹᱜ ᱠᱟᱛᱷᱟ ᱞᱮᱠᱟᱛᱮ ᱫᱚ ᱟᱫᱚ ᱟᱢᱟᱜ ᱠᱟᱛᱷᱟ ᱞᱮᱠᱟᱛᱮ ᱠᱟᱹᱴᱤᱡ ᱞᱟᱹᱭ ᱞᱮᱠᱷᱟᱱ ᱱᱟᱯᱟᱭ ᱠᱚᱜ-ᱟ᱾
ᱮᱠᱫᱚᱢ ᱮᱠᱫᱚᱢ ᱚᱱᱟᱜᱮ ᱡᱟᱛᱮ ᱫᱟᱨᱮ ᱠᱚ ᱠᱚᱢ ᱵᱚᱱ ᱢᱟᱜᱟ ᱚᱱᱟ ᱢᱟᱜ ᱛᱤᱱᱟᱹᱜ ᱵᱟᱵᱚᱱ ᱢᱟᱜᱟ ᱚᱱᱟ ᱠᱷᱚᱱᱟᱜ ᱱᱤᱛᱚᱜ ᱚᱠᱛᱚ ᱨᱮ ᱚᱱᱟ ᱠᱷᱚᱱᱟᱜ ᱨᱚᱦᱚᱭ ᱨᱮᱱᱟᱜ ᱡᱟᱹᱥᱛᱤ ᱫᱚᱨᱠᱟᱨ ᱦᱮᱱᱟᱜ-ᱟ᱾
ᱦᱳᱭ ᱦᱳᱭ ᱮᱠᱟᱞ᱾
ᱦᱩᱸ ᱞᱮᱫᱟ ᱢᱟ ᱛᱟᱦᱚᱞᱮ ᱞᱮᱫᱟ ᱛᱮᱦᱮᱸᱧ ᱫᱚ ᱚᱱᱠᱟ ᱜᱮᱞᱟᱝ ᱠᱟᱛᱷᱟ-ᱟ᱾
ᱦᱳᱭ ᱟᱫᱚ ᱱᱚᱜ-ᱚᱭ ᱛᱚ ᱢᱮᱱᱟᱜ ᱛᱟᱞᱟᱝ ᱜᱮᱭᱟ ᱟᱨ ᱟᱢ ᱵᱟᱨᱮᱭᱟ ᱜᱟᱱ ᱟᱫᱚ ᱠᱤᱪᱷᱩ ᱱᱟᱥᱮᱱᱟᱜ ᱠᱚᱭᱚᱜ ᱦᱟᱛᱟᱲ ᱢᱮ, ᱤᱱᱟᱹ ᱛᱮᱜᱮ ᱴᱟᱭᱤᱢ ᱠᱚ ᱦᱟᱜ ᱪᱟᱵᱟᱜ ᱛᱟᱞᱟᱝᱟ, ᱟᱫᱚ ᱚᱲᱟᱜ ᱠᱚᱨᱮ ᱡᱟᱹᱱᱤᱡ ᱠᱷᱟᱡ ᱫᱚ ᱵᱮᱥ ᱠᱚᱜᱮ ᱢᱮᱱᱟᱜ ᱠᱟᱜ ᱠᱚᱣᱟ ᱦᱳᱭᱥᱮ᱾
ᱦᱳᱭ ᱦᱳᱭ
ᱟᱡᱚᱫᱚᱦᱚ ᱠᱚ ᱡᱚᱢ ᱠᱮᱜ-ᱟ᱾
ᱦᱩᱸ,
ᱡᱮᱥᱮ ᱜᱤᱛᱤᱡ ᱡᱤᱨᱟᱹᱣᱱᱟ ᱠᱚ ᱡᱟᱭᱜᱟᱭᱮᱱᱟ ᱠᱚ ᱥᱮ᱾
ᱦᱳᱭ ᱦᱳᱭ
ᱟᱫᱚ ᱟᱞᱟᱝᱟᱜ ᱦᱚᱸ ᱱᱤᱛᱚᱜ ᱫᱚ ᱡᱟᱭᱜᱟᱱᱟᱜ ᱴᱟᱭᱤᱢ ᱠᱟᱱᱟ᱾
ᱦᱩᱸ
ᱚᱠᱛᱚ ᱠᱚᱦᱚᱸ ᱯᱨᱟᱭ ᱜᱮ ᱦᱩᱭ ᱥᱟᱹᱛ ᱠᱟᱱᱟ ᱟᱫᱚ ᱱᱚᱝᱠᱟ ᱠᱟᱱᱟ ᱠᱟᱛᱷᱟ ᱫᱚ ᱧᱤᱫᱟᱹ ᱦᱚᱸᱛᱚ ᱚᱲᱟᱜ ᱨᱮ ᱵᱟᱹᱛᱮ ᱚᱲᱟᱜ ᱨᱮ ᱜᱤᱛᱤᱡᱽ ᱵᱟᱝ ᱜᱟᱱᱚᱜ ᱠᱟᱱᱟ ᱟᱫᱚ ᱚᱠᱟ ᱞᱮᱠᱟᱛᱮ ᱱᱚᱜ-ᱚᱭ ᱯᱟᱨᱠᱚᱢ ᱠᱚ ᱟᱹᱜᱩ ᱦᱩᱭ ᱠᱟᱱᱟ ᱠᱩᱞᱦᱤ ᱥᱮᱫ, ᱟᱫᱚ ᱥᱮᱨᱢᱟ ᱨᱮ ᱪᱟᱸᱫᱚ ᱦᱚᱸᱠᱚ ᱧᱮᱞ ᱧᱟᱢᱚᱜ-ᱟ ᱚᱱᱟ ᱥᱟᱶᱛᱮ ᱤᱯᱤᱞ ᱠᱚᱦᱚᱸ ᱠᱚ ᱵᱤᱫ ᱵᱟᱲᱟᱫ ᱠᱚ ᱡᱩᱨᱟᱹᱜ-ᱟ ᱥᱮ ᱟᱫᱚ ᱢᱮᱫ ᱦᱚ ᱚᱱᱟ ᱠᱷᱟᱹᱛᱤᱨ ᱛᱮ ᱵᱟᱝ ᱡᱟᱹᱯᱤᱫᱚᱜ ᱩᱱᱠᱩᱜ ᱜᱮ ᱧᱮᱞᱜᱮ ᱥᱟᱱᱟᱣᱟ᱾
ᱦᱳᱭ ᱟᱫᱚ ᱱᱚᱜ-ᱚᱭ ᱵᱟᱭᱨᱮ ᱨᱮᱦᱚᱸ ᱟᱵᱚ-ᱦᱟᱣᱟ ᱡᱟᱦᱟᱸ ᱨᱮᱭᱟᱲ ᱦᱚᱭ ᱩᱱᱠᱩ ᱧᱮᱞ ᱧᱮᱞ ᱛᱮᱜᱮ ᱛᱤᱨᱮ ᱡᱟᱹᱯᱤᱫ ᱦᱩᱭᱩᱜ-ᱟ, ᱤᱧ ᱦᱚᱸ ᱵᱟᱹᱧ ᱴᱷᱤᱠ ᱫᱟᱲᱮᱭᱟᱜ-ᱟ᱾ ᱦᱳᱭ ᱟᱫᱚ ᱥᱮᱛᱟᱜ ᱨᱮᱦᱚᱸ ᱚᱱᱠᱟ ᱜᱮ ᱤᱧᱦᱚᱸ ᱫᱮᱨᱤ ᱛᱮᱜᱤᱧ ᱵᱤᱨᱤᱜ-ᱟ ᱦᱟᱸᱜ ᱟᱫᱚ ᱥᱮᱛᱟᱜ ᱫᱚ ᱛᱟᱲᱟᱛᱟᱲᱤ ᱫᱚ ᱵᱟᱹᱧ ᱵᱮᱨᱜ-ᱟ ᱢᱟᱱᱮ ᱢᱟᱨᱥᱟᱞ ᱠᱟᱛᱮᱜ ᱟᱫᱚ ᱚᱝᱠᱟ ᱞᱮᱠᱟᱱ ᱩᱱᱠᱩ ᱥᱤᱢ ᱠᱚ ᱢᱮᱱᱟᱜ ᱠᱚ ᱛᱟᱞᱮ ᱛᱮ ᱥᱮᱛᱟᱜ ᱵᱷᱳᱨ ᱠᱷᱚᱡ ᱠᱚ ᱠᱩᱠᱩᱲᱠᱩᱡ ᱠᱚ ᱨᱟᱜᱟ ᱥᱮ ᱾
ᱦᱩᱸ ᱦᱩᱸ
ᱟᱪᱪᱷᱟ ᱟᱪᱪᱷᱟ ᱫᱟᱫᱟ ᱥᱤᱢ ᱫᱚᱯᱮ ᱟᱹᱥᱩᱞᱮᱜ ᱠᱚᱣᱟ ᱥᱮ ᱟᱯᱮ ᱫᱚ?